ᱦᱚᱸ ᱦᱮᱞᱳ
ᱦᱮᱸ ᱜᱚᱝᱠᱮ ᱡᱚᱦᱟᱨ ᱜᱮ
ᱦᱮᱸ ᱡᱚᱦᱟᱨ ᱜᱮ ᱡᱚᱦᱟᱨ ᱜᱮ ᱦᱮᱸ ᱠᱟᱹᱴᱤᱡ ᱞᱟᱹᱭ ᱛᱟᱞᱟᱝ
ᱦᱮᱸ
ᱦᱮᱸ ᱱᱤᱭᱟᱹ ᱜᱷᱟᱹᱲᱤ ᱫᱚ ᱵᱮᱥ ᱵᱟᱲᱟ ᱜᱮ ᱟᱫᱚ ᱟᱢ ᱜᱮ ᱚᱠᱟ ᱞᱮᱠᱟ?
ᱦᱳᱭ ᱦᱟᱸᱜ ᱟᱞᱮ ᱦᱚᱸ ᱱᱟᱯᱟᱭ ᱜᱮ ᱱᱟᱦᱟᱜ ᱵᱚᱨᱛᱚᱢᱟᱱ ᱫᱚ ᱚᱲᱟᱜ ᱨᱮᱫᱚ᱾ ᱱᱟᱯᱟᱭ ᱮᱢ ᱛᱟᱦᱮᱸ ᱞᱮᱱᱠᱷᱟᱱ ᱜᱮ
ᱚ ᱦᱮᱸ ᱛᱚ, ᱮᱠᱟᱞ ᱮᱠᱟᱞ ᱦᱮᱸ ᱱᱟᱯᱟᱭ ᱛᱟᱦᱮ ᱠᱷᱟᱱ ᱱᱟᱯᱟᱭᱼᱟ
ᱟᱪᱪᱷᱟ ᱟᱪᱪᱷᱟ
ᱟᱨ ᱱᱤᱭᱟᱹ ᱜᱷᱟᱹᱲᱤ ᱫᱚ ᱪᱮᱫ ᱦᱚᱸ ᱵᱟᱝ ᱱᱚᱜᱼᱚᱭ ᱡᱮ ᱫᱟᱜ ᱡᱟᱹᱯᱩᱫ ᱱᱚ ᱱᱚᱝᱠᱟ ᱥᱩᱫᱩ ᱯᱷᱤᱴᱤ ᱫᱟᱜ ᱫᱟᱭ ᱟᱨ ᱡᱷᱚᱢ ᱡᱷᱚᱢ ᱜᱮ ᱵᱟᱭ ᱫᱟᱜ ᱮ ᱡᱟᱹᱲᱤ ᱫᱟᱜ ᱜᱮ ᱵᱟᱭ ᱡᱟᱹᱲᱤᱭᱮᱜᱼᱟ ᱾ ᱦᱩᱲᱩ ᱠᱚᱵᱚᱱ ᱨᱚᱦᱚᱭᱟ ᱚᱱᱠᱟ ᱦᱚᱸ ᱵᱟᱝ ᱧᱮᱞᱚᱜ ᱠᱟᱱᱟ ᱦᱳᱭ ᱟᱫᱚ ᱟᱢᱜᱮ ᱟᱯᱮ ᱚᱱᱛᱮ ᱜᱮ ᱪᱮᱫ ᱠᱚᱯᱮ ᱪᱤᱠᱟᱹᱭᱮᱫᱟ?
ᱦᱳᱭ ᱜᱚᱢᱠᱮ
ᱦᱮᱸ ᱚ ᱜᱚᱝᱠᱮ ᱴᱟᱣᱟᱨᱮ ᱯᱨᱚᱵᱞᱮᱢᱮᱜᱼᱟᱭ᱾
ᱚ ᱱᱮᱴ ᱯᱨᱚᱵᱚᱞᱮᱢ ᱦᱩᱭᱩᱜ ᱠᱟᱱᱟ ᱠᱤᱪᱷᱩ ᱮᱴᱟᱜ
ᱦᱚᱭ ᱦᱚᱭ ᱦᱚᱭ ᱦᱮᱸ ᱴᱟᱣᱟᱨ ᱮ ᱯᱨᱚᱵᱞᱮᱢᱫ ᱟᱭ ᱛᱚ ᱾ ᱦᱮᱸ ᱱᱤᱛᱚᱜ ᱫᱚ ᱵᱮᱥ ᱜᱮ ᱟᱸᱡᱚᱢᱚᱜ ᱠᱟᱱᱟ᱾
ᱦᱩᱸ
ᱦᱮᱸ ᱞᱟᱹᱭ ᱢᱮ ᱢᱟ ᱦᱤᱛᱳᱜ ᱾
ᱟᱪᱷᱟ ᱜᱚᱝᱠᱮ ᱞᱟᱹᱭ ᱢᱮ ᱢᱟ ᱾
ᱦᱮᱸ ᱦᱟᱸᱜ ᱚ ᱟᱨ ᱛᱟᱦᱚᱞᱮ ᱪᱮᱫ ᱠᱚ ᱞᱟᱹᱭᱟ ᱟᱯᱮ ᱥᱮᱫ ᱫᱚ?
ᱦᱩᱲᱩ ᱨᱚᱦᱚᱭ ᱠᱚᱫᱚ ᱱᱟᱦᱟᱜ ᱛᱷᱩᱠᱩᱢ ᱦᱟᱛᱟᱲ ᱠᱟᱱᱟ ᱵᱟᱭ ᱡᱟᱹᱲᱤᱭᱮᱫ ᱛᱮ᱾
ᱦᱮᱸ ᱦᱩᱲᱩ ᱨᱚᱦᱚᱭ ᱫᱚ ᱛᱷᱩᱠᱩᱢ ᱟᱠᱟᱱᱟ ᱟᱨ ᱟᱞᱮ ᱫᱚᱞᱮ ᱨᱚᱦᱚᱭ ᱠᱩᱲᱟᱹᱣ ᱠᱟᱫᱟᱞᱮ ᱾ ᱯᱮ ᱢᱟᱦᱟ ᱜᱟᱱ ᱦᱩᱭᱱᱟ ᱯᱮ ᱯᱩᱱ ᱢᱟᱦᱟ ᱜᱟᱱ ᱨᱚᱦᱚᱭ ᱯᱩᱨᱟᱹᱣ ᱠᱟᱛᱮᱜ ᱾ ᱟᱫᱚ ᱟᱞᱮ ᱫᱚ ᱦᱟᱸᱜ ᱢᱤᱱᱤᱴ ᱛᱮᱞᱮ ᱨᱚᱦᱚᱭ ᱠᱟᱜᱼᱟ ᱛᱚ ᱢᱤᱱᱤ ᱥᱮᱞᱳ ᱟᱯᱱᱟᱨᱟᱜ ᱜᱮ ᱢᱮᱱᱟᱜ ᱟᱠᱟᱫᱟ ᱛᱚ ᱚᱱᱟ ᱛᱮᱜᱮ ᱞᱮ ᱨᱚᱦᱚᱭ ᱯᱩᱨᱟᱹᱣ ᱠᱟᱜᱼᱟ ᱦᱳᱭ ᱛᱟᱦᱞᱮ ᱟᱯᱮ ᱚᱱᱛᱮ ᱫᱚ ᱜᱚᱝᱠᱮ ᱨᱚᱦᱚᱭ ᱦᱩᱭᱱᱟ ᱥᱮ ᱟᱹᱣᱨᱤ?
ᱦᱳᱭ ᱦᱳᱭ ᱱᱚᱝᱠᱟ ᱨᱮᱜᱮ ᱱᱟᱦᱟᱜ ᱵᱟᱨᱟᱵᱟᱹᱨᱤ ᱠᱟᱜᱼᱟ ᱞᱮ ᱟᱨ ᱟᱫᱚᱢ ᱦᱚᱲ ᱫᱚ ᱟᱫᱚᱢ ᱦᱚᱲ ᱥᱮᱫ ᱫᱚ ᱪᱟᱵᱟ ᱥᱮᱫ ᱱᱟᱦᱟᱜ ᱾ ᱱᱚᱝᱠᱟ ᱞᱮᱠᱟ ᱪᱟᱥ ᱫᱚ ᱟᱞᱮ ᱢᱟ ᱱᱟᱦᱜ ᱚᱱᱟ ᱪᱮᱫ ᱢᱮᱱᱟ ᱥᱮᱞᱚ ᱥᱮ ᱢᱮᱥᱤᱱ ᱫᱟᱜ ᱢᱟ ᱵᱟᱹᱱᱩᱜ ᱠᱟᱜ ᱜᱮ ᱱᱟᱦᱟᱜ ᱱᱚᱜᱼᱚᱭ ᱱᱟᱦ ᱪᱮᱫ ᱠᱚ ᱞᱟᱹᱭᱟ ᱥᱮᱨᱢᱟ ᱡᱟᱹᱲᱤ ᱜᱮ ᱱᱟᱦᱟᱜ ᱵᱚᱨᱥᱟ ᱟᱞᱮ ᱥᱮᱫ ᱢᱟ ᱱᱚᱝᱠᱟ ᱾
ᱦᱮᱸ, ᱟᱫᱚ ᱜᱚᱝᱠᱮ ᱦᱮᱸ ᱟᱫᱚ ᱱᱟᱦᱟᱜ ᱧᱮᱞᱚᱜ ᱠᱟᱱᱟ, ᱪᱮᱠᱟᱜ ᱠᱟᱱᱟ, ᱱᱚᱜᱼᱚᱭ ᱾ ᱩᱱᱟᱹᱜ ᱫᱤᱱ ᱦᱮᱡ ᱮᱱᱟ ᱚᱱᱮ ᱵᱚᱨᱥᱟ ᱨᱮᱱᱟᱜ ᱤᱭᱟᱹ ᱾ ᱡᱟᱦᱟᱸ ᱟᱥᱟᱲ ᱵᱚᱸᱜᱟ ᱨᱮᱱᱟᱜ ᱢᱩᱪᱟᱹᱫ ᱥᱮᱫ ᱦᱮᱡ ᱜᱚᱛ ᱮᱱᱟ ᱵᱟᱝ ᱥᱮ ᱮᱱᱛᱮ ᱨᱮᱦᱚᱸ ᱧᱮᱞ ᱵᱮᱱ ᱫᱟᱜ ᱜᱮ ᱵᱟᱹᱱᱩᱜ ᱟᱠᱟᱫᱟ ᱛᱟᱣ ᱯᱟᱪᱷᱮ ᱟᱵᱚ ᱪᱟᱸᱫᱳ ᱵᱚᱸᱜᱟᱭ ᱨᱟᱹᱜᱤ ᱠᱟᱜ ᱵᱚᱱ, ᱨᱤᱢᱤᱞ ᱪᱟᱸᱫᱳ ᱵᱟᱝ ᱾
ᱦᱳᱭ ᱱᱚᱝᱠᱟ ᱜᱮ ᱜᱚᱢᱠᱮ ᱢᱟ ᱪᱮᱫ ᱮᱢ ᱢᱮᱱᱠ ᱫᱟᱜ ᱡᱟᱹᱲᱤ ᱠᱚᱢᱟ ᱱᱚᱝᱠᱟ ᱠᱷᱟᱹᱛᱤᱨ ᱛᱮᱜᱮ ᱯᱟᱥᱮᱡ ᱠᱚᱢ ᱤᱫ ᱤᱫᱤᱜ ᱠᱟᱱᱟ ᱡᱟᱦᱟᱸ ᱱᱚᱝᱠᱟ ᱵᱚᱱ ᱱᱚᱥᱴᱚᱭᱮᱫᱟ ᱟᱵ ᱢᱟ ᱱᱚᱣᱟ ᱠᱚᱜᱮ ᱵᱤᱨ ᱵᱚᱱ ᱢᱟᱜ ᱮᱫᱟ ᱵᱚᱱ
ᱦᱚᱸ
ᱴᱺᱰᱤᱭᱟᱵᱚᱱ ᱵᱮᱯᱟᱨ ᱞᱮᱜᱮ ᱞᱟᱴᱩ ᱞᱟᱴᱩ ᱚᱱᱟ ᱠᱷᱟᱹᱛᱤᱨ ᱜᱮ ᱦᱚᱸ ᱡᱟᱹᱱᱤᱡ ᱠᱟᱱᱟᱭ
ᱟᱹᱲᱤᱥ ᱟᱠᱟᱱᱟᱭ ᱮᱠᱟᱞ ᱮᱠᱟᱞ ᱟᱫᱚ ᱚᱱᱟ ᱫᱚ ᱥᱟᱹᱨᱤ ᱠᱟᱛᱷᱟ ᱵᱚᱞᱛᱮ ᱟᱵᱚ ᱦᱚᱸ ᱢᱟᱹᱱᱢᱤ ᱮᱢᱚᱱ ᱵᱚᱱ ᱱᱟᱥᱮ ᱠᱟᱹᱴᱤᱡ ᱞᱟᱞᱚᱥᱟ ᱞᱟᱹᱜᱤᱫ ᱮᱢᱚᱱ ᱠᱤᱪᱷᱩ ᱵᱚᱱ ᱠᱚᱨᱟᱣ ᱮᱫᱼᱟ ᱦᱮᱸ ᱡᱷᱚᱛᱚ ᱵᱚᱱ ᱢᱟᱜ ᱩᱡᱟᱹᱲ ᱮᱫᱟ ᱵᱟᱝ
ᱦᱳᱭ ᱦᱳᱭ ᱦᱳᱭ
ᱦᱚᱭ ᱟᱫᱚ ᱠᱟᱛᱷᱟ ᱦᱩᱭᱩᱜ ᱠᱟᱱᱟ ᱟᱵᱚ ᱢᱟᱹᱱᱢᱤ
ᱦᱩᱸ ᱢᱟ ᱨᱚᱲ ᱢᱟ ᱨᱚᱲ ᱞᱮᱵᱮᱱ ᱟᱵᱮᱱ ᱞᱟᱹᱭ ᱞᱮᱵᱮᱱ
ᱦᱳᱭ ᱤᱧ ᱞᱟᱹᱭ ᱟᱹᱧ ᱡᱮ ᱱᱚᱜᱼᱚᱭ ᱡᱮ ᱮᱸ ᱚ ᱱᱟᱦᱟᱜ ᱫᱤᱱ ᱨᱮ ᱪᱤᱠᱟᱭᱮᱟᱵᱚᱱ ᱱᱟᱥᱮ ᱡᱟᱦᱟᱸ ᱛᱤᱱᱟᱹᱜ ᱯᱨᱳᱭᱳᱡᱚᱱ ᱟᱵᱚᱣᱟᱜ ᱫᱚᱨᱠᱟᱨ ᱛᱟᱦᱮᱸ ᱞᱮᱱᱟ ᱵᱤᱨ ᱪᱮᱛᱟᱱ ᱨᱮ ᱦᱳᱭᱛᱳ ᱟᱵᱚ ᱥᱟᱦᱟᱱ ᱥᱟᱠᱟᱢ ᱚᱱᱟ ᱥᱟᱶᱛᱮ ᱟᱸ ᱱᱟᱥᱮ ᱚᱲᱟᱜ ᱫᱩᱣᱟᱹᱨ ᱛᱮᱭᱟᱨ ᱞᱟᱹᱜᱤᱫ ᱡᱟᱦᱟᱸ ᱠᱚ ᱠᱟᱴ ᱠᱚᱵᱚᱱ ᱞᱟᱹᱠᱛᱤ ᱠᱟᱱ ᱛᱟᱦᱮᱸᱜ ᱦᱮᱸ ᱵᱟᱝ ᱫᱟᱨᱮ ᱠᱚᱵᱚᱱ ᱢᱟᱜᱮᱫ ᱛᱟᱦᱮᱸᱫ ᱚᱱᱟ ᱵᱟᱫ ᱠᱟᱫᱮ ᱪᱤᱠᱟᱹᱜ ᱠᱟᱱᱟ ᱱᱟᱦᱟᱜ ᱫᱤᱱ ᱨᱮᱫᱚ ᱱᱟᱦᱟᱜ ᱫᱤᱱ ᱨᱮᱫᱚ ᱠᱟᱹᱣᱰᱤ ᱟᱨᱡᱟᱣ ᱞᱟᱹᱜᱤᱫ ᱚᱱᱟ ᱞᱩᱯ ᱞᱟᱞᱚ ᱥᱮ ᱡᱟᱦᱟᱸᱱᱟᱜ ᱠᱚ ᱢᱮᱛᱟᱜ ᱠᱟᱱᱟ ᱚᱱᱟ ᱠᱷᱟᱹᱛᱤᱨ ᱦᱚᱸ ᱫᱟᱨᱮ ᱵᱚᱱ ᱢᱟᱜ ᱠᱮᱟ ᱦᱮᱸ ᱵᱟᱝ ᱛᱟᱦᱚᱞᱮ ᱚᱱᱠᱟ ᱞᱮᱠᱷᱟᱱ ᱫᱚ ᱪᱤᱠᱟᱹᱛᱮ ᱜᱟᱱᱚᱜᱼᱟ ᱛᱚ ᱛᱤᱱᱟᱹᱜ ᱜᱟᱱ ᱫᱟᱨᱮ ᱵᱚᱱ ᱢᱟᱜ ᱮᱫᱟ
ᱦᱟᱡᱟᱨ ᱞᱟᱜᱤᱫ ᱦᱳᱭ ᱦᱳᱭ
ᱦᱳᱭ ᱴᱷᱤᱠ ᱴᱷᱤᱠ ᱦᱮᱸ ᱜᱚᱝᱠᱮ ᱞᱟᱹᱭ ᱵᱮᱱ ᱪᱮᱫ ᱵᱮᱱ ᱞᱟᱹᱭ ᱮᱫ ᱛᱟᱦᱮᱸᱫ
ᱟᱞᱤᱧ ᱞᱤᱧ ᱢᱮᱱᱮᱫ ᱛᱟᱦᱮᱱᱟ ᱟᱯᱮᱥᱮᱪ ᱫᱤᱥᱚᱢ ᱨᱮᱫᱚ ᱪᱮᱫ ᱞᱮᱠᱟ ᱦᱩᱲᱩ ᱠᱚᱯᱮ ᱪᱟᱥ ᱜᱮᱭᱟᱯᱮ ᱟᱨᱠᱤ ᱪᱮᱫ ᱪᱮᱫ ᱦᱩᱲᱩ ᱠᱚ ᱱᱚᱣᱟ ᱠᱚ ᱠᱤᱪᱷᱩ ᱠᱟᱹᱴᱤᱡ ᱧᱚᱜ ᱞᱟᱹᱭ ᱛᱟᱞᱟᱝ ᱢᱮ ᱛᱟᱨᱯᱚᱨᱮ ᱱᱟᱦᱟᱜ ᱤᱧ ᱞᱟᱹᱭ ᱛᱟᱞᱟᱝᱟ
ᱪᱠᱟᱞᱮᱠᱟᱞ ᱟᱞᱮ ᱱᱚᱛᱮ ᱫᱚ ᱦᱟᱸᱜ ᱦᱩᱲᱩ ᱞᱟᱹᱭ ᱞᱮᱠᱟ ᱛᱮᱫᱚ ᱡᱟᱹᱥᱛᱤ ᱠᱟᱭ ᱛᱮᱞᱮ ᱨᱚᱦᱚᱭᱟ ᱥᱚᱨᱱᱚ ᱟᱨ ᱥᱩᱠᱨᱚ ᱵᱷᱟᱫ ᱱᱚᱣᱟ ᱠᱚ ᱜᱮ ᱡᱟᱹᱥᱛᱤ ᱠᱟᱭ ᱛᱮᱞᱮ ᱨᱚᱦᱚᱭ ᱜᱤᱭᱟᱹ ᱦᱮᱸᱥᱮ ᱟᱫᱚ ᱟᱯᱮ ᱚᱱᱛᱮ ᱜᱮ
ᱦᱳᱭ ᱟᱞᱮ ᱥᱮᱫ ᱫᱚ ᱱᱟᱦᱟᱜ ᱱᱚᱜᱼᱚᱭ ᱪᱮᱫ ᱠᱚ ᱞᱟᱹᱭᱟ ᱜᱚᱢᱠᱮ ᱨᱚᱧᱡᱚᱱᱟ ᱨᱚᱧᱡᱤᱛ ᱯᱚᱨᱤᱢᱚᱞ ᱟᱸᱡᱚᱢ ᱡᱚᱢᱩᱱᱟ ᱟᱨ ᱱᱚᱣᱟ ᱪᱮᱫ ᱠᱚ ᱞᱟᱹᱭᱟ ᱱᱟᱣᱟ ᱜᱮ ᱱᱟᱦᱱᱟᱜ ᱱᱟᱦᱟᱜ ᱡᱩᱜᱽ ᱨᱮᱭᱟᱜ ᱦᱩᱲ ᱠᱚᱢᱟ ᱱᱟᱣᱟ ᱱᱟᱣᱟ ᱧᱩᱛᱩᱢ ᱧᱩᱛᱩᱢ ᱛᱚ ᱪᱮᱫ ᱠᱚᱠᱚ ᱞᱟᱹᱭᱟ ᱚᱱᱟ ᱰᱮᱱᱴᱤ ᱯᱷᱟᱭᱤᱵᱷ ᱠᱚ ᱱᱚᱣᱟ ᱱᱟᱦᱟᱜ ᱡᱚᱫᱤ ᱟᱞᱮ ᱥᱮ ᱪᱟᱥ ᱟᱵᱟᱫᱽ ᱟᱞᱮᱦᱱᱟᱜ
ᱟᱪᱪᱷᱟ ᱟᱪᱪᱷᱟ ᱟᱪᱪᱷᱟ ᱟᱪᱪᱷᱟ
ᱟᱫᱚ ᱱᱚᱣᱟ ᱦᱩᱲ ᱦᱮᱸ ᱦᱮᱸ
ᱟᱦᱟᱹᱭ ᱱᱟᱦᱟᱜ ᱫᱤᱱ ᱨᱮ ᱪᱤᱠᱟᱹᱜ ᱠᱟᱱᱟ ᱜᱚᱝᱠᱮ ᱢᱟᱱᱮ ᱟᱹᱰᱤ ᱮᱢᱚᱱᱼᱮᱢᱚᱱ ᱦᱩᱲᱩ ᱠᱚ ᱛᱩᱫ ᱟᱠᱟᱱᱟ ᱵᱟᱝ ᱥᱮ ᱛᱚ ᱪᱮᱫ ᱠᱚᱪᱚ ᱪᱟᱭᱱᱟ ᱦᱩᱲᱩ ᱠᱚ ᱦᱟᱱᱟ ᱱᱟᱣᱟ ᱛᱚ ᱱᱤᱡᱮ ᱦᱚᱸ ᱩᱱᱟᱹᱜ ᱛᱚᱵᱮ ᱧᱩᱛᱩᱢ ᱫᱚ ᱵᱟᱝ ᱞᱟᱹᱭ ᱦᱩᱭ ᱞᱮᱱᱟ ᱟᱫᱚ ᱮᱱᱛᱮ ᱡᱟᱦᱟᱸ ᱠᱚ ᱦᱩᱲᱩ ᱜᱮᱞᱮ ᱞᱮ ᱨᱚᱦᱚᱭᱮᱫᱼᱟ ᱚᱱᱟ ᱠᱚᱜᱮ ᱞᱟᱹᱭ ᱨᱚᱠᱚᱢ ᱦᱚᱨᱩ ᱢᱮᱱᱟᱜ ᱫᱚ ᱞᱟᱹᱭ ᱛᱮᱜᱮ ᱵᱟᱝ ᱢᱩᱪᱟᱹᱫᱚᱜᱼᱟ ᱵᱟᱝ
ᱢᱟᱲᱟᱝ ᱥᱮᱫᱟᱭ ᱵᱚᱱ ᱪᱟᱥᱮᱫ ᱠᱟᱱ ᱛᱟᱦᱮᱸ ᱱᱚᱣᱟ ᱦᱩᱲᱩ ᱠᱚ ᱦᱩᱲᱩ ᱢᱟ ᱱᱟᱦᱟᱜ ᱵᱚᱱ ᱦᱤᱨᱤᱧ ᱥᱟᱹᱨᱤ ᱠᱟᱜ ᱦᱮ ᱥᱮ
ᱦᱮᱸ ᱦᱮᱸ ᱦᱮᱸ ᱚᱱᱟ ᱢᱟ ᱠᱟᱛᱷᱟ ᱠᱟᱱ ᱜᱮ ᱞᱟᱦᱟᱛᱮ ᱦᱩᱲᱩ ᱠᱚᱱᱟᱜ ᱡᱟᱦᱟᱸ
ᱠᱟᱱ ᱛᱟᱦᱮᱸᱱᱟ ᱟᱵᱚ ᱵᱷᱳᱜᱽ ᱦᱩᱲᱩ ᱠᱚ ᱞᱟᱹᱭᱮᱫ ᱠᱟᱱ ᱛᱟᱦᱮᱱᱟ ᱤᱱᱟᱹ ᱠᱟᱛᱮᱜ ᱱᱚᱣᱟ ᱪᱮᱫ ᱠᱚ ᱞᱟᱹᱭᱟ ᱯᱷᱩᱞ ᱯᱟᱹᱠᱲᱤ ᱟ ᱦᱩᱲᱩᱵ ᱠᱚ ᱪᱮᱫ ᱠᱚ ᱯᱟᱱᱤᱥᱞ ᱦᱩᱲᱩ ᱠᱚ ᱱᱚᱣᱟ ᱠᱚ ᱦᱩᱲᱩ ᱢᱟ ᱵᱩᱪᱤ ᱦᱩᱲᱩ ᱠᱚ ᱱᱚᱣᱟ ᱠᱚᱢᱟ ᱱᱮᱛᱟᱨ ᱱᱟᱦᱟᱜ ᱡᱩᱜᱽ ᱨᱮᱢᱟ ᱵᱟᱝᱵᱚᱱ ᱪᱟᱥᱮᱫᱼᱟ ᱵᱟᱹᱭ ᱵᱟᱹᱭᱛᱮ ᱱᱟᱟᱜ ᱵᱚᱱ ᱟᱵᱚ ᱦᱚᱸᱵᱚᱱ ᱱᱟᱦᱟᱜ ᱡᱩᱜᱽ ᱠᱟᱱᱟ ᱟᱵᱚ ᱱᱤᱛᱚᱜ ᱱᱟᱜ ᱱᱤᱛ ᱢᱟ ᱯᱟᱞᱮ ᱵᱚᱱ ᱦᱤᱲᱤᱧ ᱤᱫᱤᱭᱮᱫ ᱠᱟᱱᱟ ᱢᱤᱫ ᱫᱤᱱ ᱦᱤᱞᱚᱜ
ᱦᱳᱭ ᱴᱷᱤᱠᱼᱴᱷᱤᱠ ᱟᱫᱚ ᱦᱩᱲᱩ ᱡᱟᱛᱮ ᱡᱟᱹᱥᱛᱤ ᱦᱩᱭᱩᱜ ᱚᱱᱟ ᱠᱷᱟᱹᱛᱤᱨ ᱚᱱᱟ ᱠᱷᱟᱛᱤᱨ ᱦᱩᱲᱩ ᱵᱚᱱ ᱪᱟᱥᱫᱟ ᱟᱨ ᱱᱚᱛᱮ ᱨᱟᱥᱟᱭᱱᱤᱠ ᱠᱚ ᱫᱚᱢᱮ ᱵᱚᱱ ᱮᱢᱟᱜ ᱠᱟᱱᱟ ᱨᱟᱥᱟᱭᱚᱱᱤᱠ ᱥᱟᱨ ᱚ ᱵᱟᱝ
ᱦᱳᱭ ᱦᱳᱭ ᱦᱳᱭ ᱚᱱᱟ ᱠᱷᱟᱹᱛᱤᱨ ᱜᱮ ᱱᱟᱦᱟᱜ ᱡᱟᱹᱥᱛᱤ ᱚᱨᱡᱚ ᱦᱩᱭᱩᱜ ᱦᱳᱭ ᱦᱳᱭ
ᱱᱚᱜ ᱚᱭ ᱡᱮ ᱦᱚᱲᱢᱚ ᱦᱚᱭ ᱠᱷᱚᱛᱤᱭᱮᱫ ᱛᱟᱵᱚᱱᱟ ᱱᱚᱣᱟ ᱫᱚ ᱵᱟᱵᱚᱱ ᱩᱦᱟᱹᱨ ᱮᱫ ᱟ ᱵᱟᱝ
ᱦᱟᱸ ᱦᱟᱸ ᱵᱟᱝ ᱟᱵᱚᱱ ᱩᱫᱽᱫᱷᱟᱹᱨᱼᱟ ᱵᱟᱵᱚᱱ ᱪᱮᱫ ᱵᱚᱱ ᱪᱤᱱᱛᱟᱹᱭᱟᱵᱚᱱ ᱟᱵᱚ ᱠᱤᱪᱷᱩᱴᱟ ᱢᱟᱱᱮ ᱥᱚᱦᱚᱡ ᱩᱫᱷᱟᱹᱨ ᱧᱚᱜ ᱛᱮ ᱢᱟᱲᱟᱝ ᱰᱷᱮᱨ ᱧᱚᱜ ᱟᱨᱡᱟᱣ ᱞᱮᱱᱠᱟᱱᱡ ᱰᱷᱮᱨ ᱧᱚᱜ ᱴᱟᱠᱟ ᱯᱚᱭᱥᱟ ᱦᱚᱸ ᱦᱩᱭᱩᱜᱼᱟ ᱪᱟᱥᱵᱟᱥ ᱦᱚᱸ ᱰᱷᱮᱨ ᱧᱚᱜ ᱦᱩᱭ ᱞᱮᱱᱠᱷᱟᱱᱡ ᱰᱷᱮᱨ ᱫᱤᱱ ᱟᱞᱜᱟ ᱠᱷᱟᱜ ᱵᱤᱱᱟᱹ ᱠᱚᱥᱴᱚ ᱛᱮ ᱰᱷᱮᱨ ᱠᱚᱢ ᱠᱚᱥᱴᱚ ᱛᱮ ᱟᱵᱚ ᱢᱟᱱᱮ ᱫᱷᱚᱱ ᱥᱚᱯᱚᱛᱤ ᱨᱚᱡᱽᱜᱟᱨ ᱞᱟᱹᱜᱤᱫ ᱵᱚᱱ ᱠᱩᱨᱩᱢᱩᱴᱩ ᱴᱚᱭᱟᱜ ᱱᱤᱛᱮᱱ ᱱᱤᱭᱟᱹ ᱡᱩᱜᱽ ᱨᱮᱫᱚ ᱾
ᱞᱮᱞ ᱦᱳᱭ ᱦᱚᱸ ᱚᱱᱠᱟ ᱠᱟᱛᱮ ᱜᱮ ᱟᱵᱚ ᱫᱚᱼᱼ ᱦᱮᱸ ᱛᱟᱦᱚᱞᱮ ᱟᱫᱚ ᱚᱠᱚᱭ ᱫᱚ ᱪᱮᱫ ᱮ ᱮᱢ ᱢᱮᱛᱟᱭᱟ ᱦᱮᱸ ᱦ ᱱᱤ ᱟᱡᱠ ᱪᱟᱥ ᱫᱚᱱᱟᱜ ᱠᱟᱱᱟ ᱚᱱᱛᱮᱼᱼ ᱵᱤᱥ ᱦᱚᱸ ᱚᱱᱠᱟᱭᱮ ᱠᱚ ᱢᱟᱜ ᱠᱟᱱ ᱫᱚ ᱦᱟᱹᱱᱤ ᱡᱩᱫᱤ ᱱᱩᱱᱟᱹᱜ ᱮᱢ ᱠᱟᱱᱟᱱ ᱤᱧ ᱰᱷᱮᱨ ᱧᱚᱜ ᱤᱧ ᱮᱢᱟᱜᱼᱟ ᱫᱤᱭᱮ ᱤᱧᱟᱹᱜ ᱦᱩᱲᱩᱧ ᱦᱩᱭ ᱦᱚᱪᱚᱭ ᱛᱤᱧᱟᱹ ᱚᱱᱟ ᱫ ᱫᱚ ᱪᱮᱫ ᱮᱢᱟᱜ ᱠᱟᱱᱟ ᱵᱤᱥ ᱛᱮ ᱦᱩᱲᱩᱭ ᱮᱢᱟᱜ ᱠᱟᱱᱟ ᱢᱟᱱᱮ ᱵᱤᱥ ᱜᱮᱛᱚ ᱚᱱᱟ ᱠᱚᱫᱚ ᱫᱟᱨᱮᱜ ᱠᱟᱱᱟ ᱦᱮᱸ ᱵᱟᱝ
ᱦᱳᱭ ᱦᱳᱭ ᱦᱳᱭ᱾
ᱟᱨ ᱚᱱᱟᱜᱮ ᱟᱵᱚ ᱟᱵᱚᱣᱟᱜ ᱞᱟᱡᱨᱮ ᱪᱟᱞᱟᱜ ᱠᱟᱱᱟ ᱦᱮᱸ ᱛᱟᱦᱚᱞᱮ ᱥᱚᱢᱚᱥᱟ ᱫᱚ ᱨᱳᱜᱽ ᱟᱡᱟᱨ ᱫᱚ ᱦᱚᱠᱚᱭ ᱥᱤᱨᱡᱟᱹᱣ ᱟᱵᱚᱱ ᱠᱟᱱᱟ, ᱟᱵᱚ ᱱᱤᱡᱮ ᱱᱤᱡᱮ ᱛᱮᱵᱚᱱ ᱡᱣᱱᱟᱜ ᱠᱟᱱᱟ ᱦᱮᱸ ᱵᱟᱝ ᱜᱚᱝᱠᱮ?
ᱦᱳᱭ ᱦᱳᱭ ᱦᱳᱭ ᱦᱳᱭ᱾ ᱱᱚᱝᱠᱟ ᱜᱮᱛᱚ ᱟᱵᱚ ᱜᱮᱵᱚᱱ ᱱᱚᱣᱟ ᱠᱚᱵᱚᱱ ᱪᱟᱥᱟ ᱟᱵᱚ ᱜᱮᱵᱚᱱ ᱞᱟᱜᱟ-ᱟ ᱟᱵᱚ ᱜᱮᱵᱚᱱ ᱡᱚᱢᱮᱫ-ᱟ ᱾ ᱟᱵᱚ ᱜᱮ ᱨᱳᱜᱽ ᱵᱚᱱᱟ ᱟᱵᱚ ᱛᱮᱵᱚ ᱵᱷᱚᱨᱟᱣ ᱡᱚᱝ ᱠᱟᱱᱟ ᱯᱚᱨᱮ ᱛᱮᱫᱚ ᱟᱫᱚ ᱱᱟᱦᱟᱜ ᱵᱚᱱ ᱨᱳᱜᱽ ᱟᱡᱟᱨ ᱵᱚᱱ ᱧᱟᱢ ᱞᱮᱵᱚᱱ ᱠᱷᱟᱱᱡ ᱠᱤᱪᱷᱩ ᱵᱚᱱ ᱦᱚᱨᱚᱵᱚᱨᱚ ᱜᱚᱫᱚᱜ ᱱᱟᱦᱟᱜ᱾ ᱟᱨ ᱰᱚᱠᱴᱚᱨ ᱚᱲᱟᱜ ᱠᱚᱵᱚᱱ ᱫᱤᱥᱟᱹ ᱵᱟᱲᱟ ᱜᱚᱫ ᱠᱮᱫ ᱜᱮ᱾
ᱦᱮᱸ ᱚᱱᱟ ᱠᱟᱛᱷᱟ ᱠᱟᱱᱟ ᱟᱫᱚ ᱜᱚᱝᱠᱮ ᱛᱟᱦᱚᱞᱮ ᱦᱩᱲᱩᱼᱼ ᱠᱚ ᱵᱟᱫ ᱠᱟᱛᱮᱫ ᱪᱮᱫ ᱠᱚᱯᱮ ᱪᱟᱥ ᱜᱮᱭᱟᱯᱮ ᱚᱱᱛᱮ ᱫᱚ?
ᱜᱚᱢᱠᱮ ᱱᱚᱣᱟ ᱟᱥᱟᱢ ᱫᱤᱥᱚᱢᱮᱫ ᱫᱚ ᱱᱟᱦᱟᱜ ᱱᱚᱣᱟ ᱠᱚᱜᱮ ᱞᱮ ᱱᱚᱣᱟ ᱯᱟᱴ ᱠᱚ ᱢᱮᱛᱟᱜ ᱠᱟᱜᱼᱟ ᱱᱚᱣᱟ ᱡᱟᱦᱟᱸ ᱠᱚ ᱢᱮᱱᱟ᱾
ᱟᱪᱷᱟ ᱟᱪᱷᱟ ᱟᱪᱷᱟ᱾
ᱱᱚᱜ-ᱚᱭ ᱡᱮ ᱤᱭᱟᱹ ᱠᱚ ᱵᱮᱱᱟᱣ ᱟᱠᱚ ᱠᱚ ᱵᱚᱨᱟ ᱠᱚᱠᱚ ᱵᱮᱱᱟᱣᱟ ᱥᱮ
ᱯᱚᱥᱛᱟ ᱵᱚᱥᱛᱟ᱾
ᱦᱳᱭ ᱵᱚᱥᱛᱟ ᱱᱚᱣᱟ ᱠᱚ ᱵᱮᱱᱟᱣᱟ ᱱᱚᱣᱟ ᱫᱚ ᱫᱚᱢᱮ ᱱᱟᱦᱟᱜ ᱟᱥᱟᱢ ᱨᱮᱫᱚ ᱠᱷᱤᱛᱤ ᱦᱩᱭᱩᱜᱼᱟ ᱮᱠᱫᱚᱢ, ᱟᱱᱟᱹ ᱠᱟᱛᱮᱫ ᱚᱱᱟ ᱢᱤᱥᱛᱟ ᱠᱷᱚᱱ ᱜᱮ ᱟᱨ ᱢᱤᱫᱴᱮᱱᱼᱼ ᱧᱩᱛᱩᱢ ᱜᱮ ᱨᱮᱱᱟᱜ ᱡᱩᱜᱤ ᱱᱚᱣᱟ ᱠᱚᱦᱚᱸ ᱱᱤᱭᱟᱹ ᱠᱚ ᱫᱤᱱ ᱨᱮ ᱱᱚ ᱞᱮ ᱪᱟᱥ ᱠᱟᱜᱼᱟᱞᱮ ᱱᱟᱦᱟᱜ ᱱᱚᱜᱼᱚᱭ ᱱᱟᱦᱟᱜ ᱫᱟᱸᱟᱭ ᱵᱚᱸᱜᱟ ᱛᱤᱭᱟᱹᱜ ᱛᱤᱭᱟᱹᱜ ᱚᱛᱚ ᱱᱟᱦᱟᱜ ᱢᱟᱲᱟᱝ ᱤᱱᱟᱹ ᱢᱟᱲᱟᱝ ᱢᱟᱲᱟᱝ ᱛᱮᱜᱮ ᱱᱟᱦᱟᱜ ᱜᱮᱫ ᱠᱟᱛᱮᱫ ᱚᱱᱟᱫᱚ ᱜᱟᱰᱟᱟᱨ ᱨᱮ ᱦᱳᱭ ᱡᱟᱹᱯᱟᱹᱭ ᱨᱮ ᱱᱚᱝᱠᱟ ᱱᱟᱞ ᱨᱮ ᱛᱩᱯᱩ ᱦᱩᱭᱩᱜᱼᱟ, ᱛᱩᱯᱩ ᱠᱟᱛᱮᱜ ᱥᱚᱵᱚᱜ ᱦᱩᱭᱩᱜᱼᱟ ᱱᱚᱝᱠᱟ ᱥᱩᱛᱟᱹᱢ ᱛᱮᱫ ᱩᱰᱩᱠ ᱦᱩᱭᱩᱜᱼᱟ, ᱚᱱᱟ ᱡᱟᱹᱲᱤ ᱛᱮᱫ ᱵᱷᱮᱜᱟᱨ ᱦᱩᱭᱩᱜᱼᱟ᱾
ᱟᱸᱜ ᱟᱪᱷᱟ ᱜᱚᱝᱠᱮ ᱚᱱᱟ ᱫᱚ ᱚᱱᱟ ᱫᱚ ᱚᱱᱟ ᱚᱱᱟ ᱠᱚᱫᱚ ᱟᱯᱮ ᱱᱤᱡᱮ ᱛᱮᱜᱮ ᱵᱷᱮᱜᱟᱨ ᱞᱟᱜᱟᱣ ᱯᱮᱭᱟ ᱥᱮ ᱚᱠᱟᱞᱮᱠᱟ? ᱥᱮ ᱥᱩᱫᱷᱩ ᱢᱟᱜ ᱠᱟᱛᱮᱫ ᱯᱮ ᱤᱭᱟᱹ ᱠᱮᱜᱼᱟ ᱟᱨ ᱯᱮ ᱚᱠᱟ ᱞᱮᱠᱟ
ᱦᱳᱭ ᱱᱚᱝᱠᱟ ᱫᱚ ᱱᱚᱣᱟ ᱜᱚᱝᱠᱮ ᱱᱚᱝᱠᱟ ᱫᱚ ᱱᱚᱣᱟ ᱨᱮᱱᱟᱜ ᱱᱟᱜ ᱱᱤᱛ ᱦᱟᱸᱜ ᱞᱮ ᱮᱨ ᱠᱟᱜᱼᱟ ᱱᱤᱛ ᱫᱚ ᱦᱚᱲ ᱥᱚᱢᱟᱱ ᱥᱚᱢᱟᱱ ᱫᱟᱨᱮ ᱠᱚᱜᱼᱟ ᱱᱟᱦᱟᱜ ᱩᱥᱩᱞ᱾ ᱢᱮᱱᱟᱜ ᱟᱠᱟᱜᱼᱟ ᱯᱟᱹᱛᱤᱭᱟᱹ ᱠᱟᱛᱮ ᱜᱮ ᱯᱮ ᱫᱚᱢᱮ ᱚᱱᱠᱟ ᱟᱴᱷᱚᱨᱚ ᱯᱷᱩᱴ ᱥᱳᱞᱳ ᱯᱷᱩᱴ ᱚᱱᱠᱟ ᱦᱩᱭᱩᱜᱼᱟ ᱱᱟᱦᱟᱜ ᱥᱳᱞ
ᱟᱪᱷᱟ᱾
ᱟᱫᱚ ᱚᱱᱟ ᱫᱚ ᱦᱚᱲ ᱛᱮᱫᱮ ᱜᱮᱫᱮᱫ ᱠᱟᱱᱟ ᱱᱟᱦᱟᱸᱜ, ᱜᱮᱫ ᱠᱟᱛᱮᱫ ᱱᱚᱝᱠᱟ ᱡᱟᱦᱟᱸ ᱦᱩᱲᱩ ᱵᱚᱱ ᱟᱹᱴᱤᱭᱟ ᱚᱱᱠᱟ ᱜᱮ ᱟᱹᱴᱤᱭᱟ᱾ ᱦᱳᱭ ᱱᱚᱝᱠᱟ ᱱᱟᱦᱜ ᱢᱤᱫ ᱤᱭᱟᱹ ᱠᱟᱛᱮᱫ ᱪᱮᱫ ᱠᱚ ᱞᱟᱹᱭᱟ, ᱱᱤᱝᱠᱟ ᱜᱚ ᱜᱚᱜ ᱫᱟᱲᱮᱜ ᱞᱮᱠᱟ ᱠᱩᱴᱩᱢ ᱫᱟᱲᱮᱜ ᱞᱮᱠᱟ, ᱡᱮᱱᱚ
ᱦᱩᱸ ᱦᱩᱸ᱾
ᱦᱟᱱᱟ ᱨᱮ ᱞᱫᱮ ᱦᱚᱭ ᱥᱟᱜᱟᱲ ᱜᱟᱹᱰᱤᱨᱮ ᱞᱟᱫᱮ ᱫᱟᱲᱮᱜ ᱞᱮᱠᱟ ᱢᱤᱫ ᱡᱚᱱᱟᱛᱮ ᱠᱟᱱᱟ ᱦ ᱚᱞ ᱵᱩᱡᱷᱟᱜᱼᱟ᱾ ᱟᱫᱚ ᱚᱱᱟ ᱫᱚ ᱚᱱᱠᱟ ᱠᱟᱛᱮᱫ ᱟᱨ ᱚᱱᱟ ᱫᱚ ᱜᱟᱰᱟ ᱨᱮ ᱦᱚᱭ ᱡᱟᱹᱯᱟᱹᱭ ᱨᱮ ᱱᱟᱦᱟᱜ ᱚᱱᱠᱟ ᱛᱩᱯᱩᱭᱚᱜᱼᱟ ᱚᱱᱟ ᱫᱚ ᱾ ᱥᱮᱟᱜ ᱡᱟᱹᱨᱩᱲᱟᱛᱚ ᱵᱟᱝ ᱥᱮᱭᱟᱢ ᱠᱷᱟᱱᱡ ᱢᱟ ᱚᱱᱟ ᱢᱟ ᱱᱟᱦᱟᱜ ᱡᱟᱹᱲᱤ ᱚᱱᱟ ᱡᱟᱹᱲᱤ ᱛᱮᱫ ᱟᱨ ᱚᱱᱟ ᱥᱩᱛᱟᱹᱢ ᱛᱮᱫ ᱢᱟ ᱵᱟᱝ ᱵᱷᱮᱜᱟᱨᱚᱜᱼᱟ ᱡᱚᱠᱷᱚᱱ ᱜᱮ ᱵᱷᱟᱸᱜᱤ ᱴᱷᱤᱠ ᱥᱤᱭᱟᱜᱼᱟ ᱛᱚᱵᱮ ᱱᱟᱦᱟᱜ ᱡᱟᱹᱲᱤ ᱦᱚᱸ ᱡᱟᱹᱲᱤ ᱢᱚᱛᱚᱡ ᱮᱱᱟ ᱦᱟᱸᱜ ᱵᱷᱮᱜᱟᱨᱚᱜᱼᱟ ᱟᱨ ᱥᱩᱛᱟᱹᱢ ᱦᱚᱸ ᱥᱩᱛᱟᱹᱢ ᱢᱚᱛᱚ ᱟᱫᱚ ᱚᱱᱟ ᱫᱚ ᱱᱟᱦᱟᱜ ᱱᱚᱝᱠᱟ ᱜᱮ ᱤᱭᱟᱹ ᱪᱮᱫ ᱠᱚ ᱞᱟᱹᱭᱼᱟ ᱦᱟᱡᱨᱟᱛᱮ ᱞᱟᱜᱟᱣ ᱦᱚᱸ ᱜᱟᱱᱚᱜ ᱜᱮᱭᱟ ᱦᱚᱲ ᱠᱚ ᱠᱚᱨᱟᱣ ᱟᱠᱚ᱾ ᱢᱤᱫ ᱟ ᱢᱤᱫ ᱟᱹᱴᱤ ᱨᱮ ᱱᱚᱝᱠᱟ ᱠᱚ ᱦᱟᱛᱟᱣᱟ ᱵᱤᱥ ᱴᱟᱠᱟ
ᱴᱟᱠᱟ ᱵᱟᱝ-ᱟ ᱚ ᱟᱪᱪᱷᱟ ᱟᱪᱪᱷᱟ ᱛᱚ ᱮᱱᱛᱮ ᱚᱠᱟ ᱞᱮᱠᱟ ᱞᱟᱵᱷ ᱞᱚᱥ ᱚᱠᱟ ᱞᱮᱠᱟ ᱦᱳᱭᱳᱜ ᱜᱮᱭᱟ ᱜᱚᱝᱠᱮ
ᱮᱠ ᱫᱚᱢ ᱞᱚᱥ ᱫᱚ ᱵᱟᱹᱱᱩᱜ ᱠᱟᱜᱼᱟ ᱱᱟᱦᱟᱜ ᱱᱚᱣᱟ ᱨᱮᱫᱚ ᱫᱚᱢᱮ ᱞᱟᱵᱷ ᱢᱮᱱᱟᱜ ᱟᱠᱟᱜ-ᱟ ᱫᱟᱢ ᱦᱚᱸ ᱵᱷᱟᱜᱮ ᱴᱷᱤᱠ ᱫᱟᱢ-ᱚᱜ ᱠᱟᱱᱟ ᱱᱮᱛᱟᱨ ᱢᱟ
ᱚ ᱦᱮᱸ ᱦᱮᱸ ᱦᱮᱸ ᱱᱟᱦᱟᱜ ᱡᱩᱜᱽ ᱨᱮ ᱫᱚ ᱱᱚᱣᱟ ᱱᱟᱦᱟᱜ ᱡᱩᱜᱽ ᱨᱮ ᱫᱚ ᱱᱚᱜᱼᱚ ᱱᱚᱣᱟ ᱯᱞᱟᱥᱴᱤᱠ ᱠᱚ ᱠᱚ ᱵᱚᱱᱫᱚ ᱮᱜ-ᱟ ᱛᱚ ᱱᱚᱜ-ᱚ ᱱᱚᱶᱟ ᱨᱮᱱᱟᱜ ᱜᱮ ᱱᱤᱛᱚᱜ ᱟᱹᱰᱤ ᱡᱳᱨ ᱠᱚ ᱪᱟᱹᱞᱩᱭ ᱮᱫᱟ ᱦᱮᱸ ᱥᱮ
ᱦᱳᱭ ᱦᱳᱭ
ᱱᱚᱣᱟ ᱠᱷᱟᱱ ᱫᱚ ᱦᱟᱥᱟ ᱠᱚ ᱨᱮᱱᱟᱜ ᱦᱚᱸ ᱠᱷᱚᱛᱤ ᱵᱟᱝ ᱦᱳᱭᱳᱜ ᱠᱟᱱᱟ ᱵᱟᱝ
ᱦᱳᱭ ᱪᱟᱞᱞᱤᱥ ᱠᱤᱡᱤ ᱨᱮ ᱚᱱᱟ ᱫᱚ ᱱᱚᱭ ᱱᱟᱦ ᱞᱟᱹᱭ ᱟᱠᱟᱱᱟ ᱴᱟᱜ ᱫᱚ ᱱᱟᱦᱟᱜ ᱪᱟᱞᱟᱱ ᱵᱚᱪᱷᱚᱨ ᱫᱚ ᱱᱤᱝᱠᱟ ᱮ ᱤᱝᱠᱟ ᱪᱟᱨ ᱦᱟᱡᱟᱨ ᱞᱮᱠᱟ ᱫᱟᱢ ᱞᱮᱱᱟ ᱟᱨ ᱚᱱᱟ ᱞᱮᱠᱟ ᱜᱮ ᱟᱨ ᱴᱮᱡ ᱢᱮᱱᱟᱜᱼᱟ ᱚᱱᱟ ᱫᱚ ᱡᱩᱝᱞᱤ ᱜᱮ ᱠᱚ ᱢᱮᱛᱟᱜᱼᱟ ᱱᱟᱦᱟᱜ ᱜᱚᱝᱠᱮ ᱚᱱᱟ ᱫᱚ ᱡᱩᱝᱞᱤ ᱞᱮᱠᱟ ᱜᱮ ᱡᱟᱦᱟᱸ ᱞᱮᱠᱟ ᱵᱮᱱ ᱥᱤ ᱠᱮᱫᱟ ᱡᱟᱦᱟᱸ ᱞᱮᱠᱟ ᱟᱹᱣᱲᱤ ᱜᱮ ᱵᱮᱱ ᱥᱤ ᱠᱮᱫᱟ ᱟᱨ ᱵᱮᱱ ᱮᱨ ᱠᱟᱫᱟ ᱟᱨ ᱢᱤᱫ ᱫᱚᱢ ᱢᱮ ᱟᱬᱜᱚᱢ ᱥᱚᱢᱟᱱ ᱠᱮᱫᱟ ᱚᱱᱟ ᱫᱚ ᱟᱡ ᱟᱡ ᱛᱮᱜᱮ ᱱᱚᱝᱠᱟ ᱵᱷᱤᱨ ᱡᱩᱝᱞᱤ ᱞᱮᱠᱟ ᱜᱮ ᱦᱟᱨᱟᱜᱼᱟ ᱱᱟᱦᱟᱜ
ᱟᱪᱪᱷᱟ ᱡᱟᱠ ᱟᱫᱚ ᱚᱱᱠᱟ ᱟᱞᱮ ᱦᱮᱸ ᱟᱞᱮ ᱫᱚ ᱜᱚᱝᱠᱮ ᱚᱱᱛᱮ ᱫᱚ ᱱᱚᱛᱮ ᱫᱚ ᱦᱟᱜ ᱪᱟᱹᱥ ᱫᱚ ᱵᱟᱝ ᱦᱩᱭᱩᱜ ᱜᱮᱭᱼᱟ ᱱᱚᱜᱼᱚᱭ ᱡᱮ ᱟᱵᱮᱱ ᱥᱟᱶ ᱜᱚᱞᱯᱷᱚ ᱠᱟᱛᱮ ᱱᱚᱜᱼᱚᱭ ᱡᱮ ᱨᱚᱯᱚᱲ ᱠᱟᱛᱮᱜ ᱱᱩᱱᱟᱹᱜ ᱠᱤᱪᱷᱩ ᱵᱟᱲᱟᱭ ᱧᱟᱢᱚᱜ ᱠᱟᱱᱟ ᱥᱟᱹᱨᱤ ᱜᱮ ᱟᱹᱰᱤ ᱦᱟᱦᱟᱲᱟᱜ ᱵᱩᱡᱷᱟᱹᱜ ᱠᱟᱱᱟ ᱟᱞᱮ ᱚᱱᱛᱮ ᱢᱟ ᱪᱟᱹᱥ ᱜᱮ ᱥᱟᱹᱨᱤ ᱜᱮ ᱵᱟᱹᱱᱩᱜᱼᱟ
ᱟᱪᱪᱷᱟ ᱜᱚᱝᱠᱮ ᱟᱨ ᱱᱚᱣᱟ ᱛᱩᱲᱤ ᱠᱚ ᱯᱮ ᱪᱟᱹᱥ ᱜᱮᱭᱟ
ᱦᱮᱸ ᱜᱚᱝᱠᱮ ᱛᱩᱲᱤ ᱠᱚᱫᱚ ᱞᱮ ᱪᱟᱹᱥ-ᱟ ᱛᱩᱲᱤ ᱛᱤᱞᱢᱤᱧ ᱦᱮᱸᱥᱮ ᱟᱹᱞᱩ ᱚᱱᱟ ᱠᱚ ᱢᱟᱱᱮ ᱟᱞᱮ ᱱᱚᱛᱮ ᱫᱚ ᱥᱚᱠ ᱥᱚᱵᱡᱤ ᱛᱮᱫᱚ ᱵᱟᱵᱤᱱ ᱠᱷᱟᱴᱚᱜᱼᱟ ᱪᱮᱫ ᱜᱮ ᱡᱚᱢ ᱥᱟᱱᱟ ᱵᱮᱱᱟ ᱚᱱᱟ ᱜᱮ ‌ᱵᱮᱱ ᱧᱟᱢᱟ ᱟᱫᱚ ᱚᱱᱮ ᱡᱟᱸᱦᱟ ᱞᱮᱠᱟ ᱵᱤᱱ ᱞᱟᱹᱭ ᱠᱮᱫᱮᱜᱼᱟ ᱡᱩᱝᱞᱤ ᱛᱟᱯᱚᱨᱮ ᱯᱟᱴ ᱠᱚ ᱚᱱᱟ ᱠᱚᱫᱚ ᱦᱟᱸᱜ ᱵᱟᱝ ᱟᱞᱮ ᱱᱚᱛᱮ ᱫᱚ ᱵᱟᱝᱞᱮ ᱪᱟᱹᱥ-ᱟ ᱛᱚ ᱟᱞᱮ ᱱᱚᱛᱮ ᱦᱩᱲᱩ ᱠᱚᱞᱮ ᱪᱟᱹᱥ-ᱟ ᱛᱚ ᱟᱫᱚ ᱤᱱᱟᱹ ᱤᱭᱟᱹ ᱛᱮᱜᱮ ᱟᱫᱚ ᱚᱝᱠᱟᱱᱟᱜ ᱡᱟᱭᱜᱟ ᱫᱚ ᱵᱟᱹᱱᱩᱜᱼᱟ ᱡᱮ ᱚᱱᱟ ᱠᱚ ᱟᱨ ᱦᱚᱸ ᱞᱮ ᱪᱟᱹᱥ ᱠᱩᱲᱟᱹᱜ ᱛᱟᱞᱮᱢᱟ ᱚᱱᱮ ᱱᱚᱝᱠᱟ ᱟᱨ ᱠᱤ
ᱜᱚᱝᱠᱮ ᱚᱱᱮ ᱛᱤᱞᱢᱤᱧ ᱠᱚᱯᱮ ᱪᱟᱹᱥ ᱮᱜᱼᱟ ᱛᱩᱲᱤ ᱠᱚ ᱚᱱᱟ ᱡᱟᱭᱜᱟ ᱨᱮᱦᱚᱸ ᱛᱚ ᱦᱳᱭᱳᱜ ᱛᱟᱯᱮᱭ-ᱟ ᱱᱚᱣᱟ ᱠᱚᱢᱟ ᱵᱷᱟᱹᱜᱤ ᱴᱷᱤᱠ
ᱦᱮᱸ ᱜᱚᱝᱠᱮ ᱟᱫᱚ ᱩᱱ ᱚᱠᱛᱚ ᱚᱱᱟ ᱢᱟ ᱛᱩᱲᱤ ᱚᱠᱛᱚ ᱨᱮ ᱞᱮ ᱨᱚᱦᱚᱭ ᱜᱮᱭ-ᱟ ᱟᱫᱚ ᱯᱚ ᱨᱮ ᱛᱮ ᱫᱚ ᱟᱫᱚ ᱚᱸᱰᱮ ᱫᱚ ᱦᱳᱲᱳ ᱵᱟᱝ ᱠᱷᱟᱱ ᱡᱟᱦᱟᱱᱟᱜ ᱥᱟᱠ ᱥᱚᱵᱽᱡᱤ ᱞᱮ ᱨᱚᱦᱚᱭ ᱫᱚ ᱟᱫᱚ ᱤᱱᱟᱹ ᱤᱭᱟᱹ ᱛᱮᱜᱮ ᱛᱚ ᱚᱱᱟ ᱫᱚ ᱵᱟᱝ ᱞᱮ ᱨᱚᱦᱚᱭ ᱫᱟᱲᱮᱭ-ᱟᱜ ᱠᱟᱱᱟ
ᱦᱳᱭ ᱦᱳᱭ ᱦᱳᱭ ᱦᱳᱭ ᱴᱷᱤᱠ ᱴᱷᱤᱠ ᱟᱫᱚ ᱱᱚᱝᱠᱟ ᱞᱤᱧ ᱜᱩᱱᱟᱹᱱ-ᱚᱜ ᱠᱟᱱᱟ ᱟᱞᱮ ᱥᱮᱫ ᱠᱷᱚᱱ ᱠᱤᱪᱷᱩ ᱜᱟᱱ ᱛᱷᱚᱲᱟ ᱜᱟᱱ ᱚᱱᱟ ᱡᱩᱝᱞᱤ ᱤᱛᱟᱹ ᱠᱚᱯᱮ ᱤᱫᱤ ᱞᱮᱠᱷᱟᱡ ᱯᱟᱴ ᱤᱛᱟᱹ ᱠᱚ ᱟᱨ ᱠᱤᱪᱷᱩ ᱜᱟᱱ ᱴᱟᱜ ᱯᱮ ᱪᱟᱥ ᱮᱢᱟᱱ ᱞᱮᱠᱷᱟᱡ
ᱮᱠᱟᱞ ᱮᱠᱟᱞ ᱱᱤᱦᱟᱹᱛᱤ ᱱᱤᱦᱟᱹᱛᱤ ᱟᱹᱰᱤ ᱱᱟᱯᱟᱭ ᱠᱟᱛᱷᱟ ᱵᱮᱱ ᱞᱟᱹᱭ ᱠᱮᱜ-ᱟ ᱵᱷᱟᱹᱜ-ᱮ ᱞᱤᱧ ᱵᱩᱡᱷᱟᱹᱣ ᱠᱮᱜᱼᱟ ᱟᱫᱚ ᱜᱚᱝᱠᱮ ᱟᱞᱮ ᱱᱚᱛᱮ ᱫᱚ ᱦᱟᱸᱜ ᱚᱱᱮ ᱡᱟᱦᱟᱸ ᱵᱮᱱ ᱞᱟᱹᱭ ᱠᱮᱜᱼᱟ ᱚᱱᱟ ᱫᱚ ᱦᱟᱸᱜ ᱡᱟᱹᱱᱤᱡ ᱪᱚᱝ ᱟᱞᱮ ᱱᱚᱛ ᱫᱚ ᱚᱠᱟ ᱨᱮᱦᱚᱸ ᱵᱟᱝ ᱞᱤᱧ ᱧᱮᱞ ᱟᱠᱟᱫᱟ ᱪᱟᱹᱥ ᱫᱚ ᱥᱟᱹᱨᱤ ᱠᱟᱛᱷᱟ ᱞᱟᱹᱭ ᱞᱮᱠᱷᱟᱱ ᱛᱮ ᱫᱚ ᱢᱟᱱᱮ ᱵᱟᱝ ᱠᱚ ᱪᱟᱹᱥ ᱟᱱᱮᱡ ᱫᱷᱟᱱᱮ ᱦᱟᱱᱟ ᱱᱟᱣᱟ ᱠᱚ ᱪᱟᱹᱥ-ᱟ ᱛᱚ ᱥᱟᱠ ᱥᱚᱵᱽᱡᱤ ᱛᱟᱯᱚ ᱨᱮ ᱦᱳᱲᱳ ᱠᱚᱫᱚ ᱦᱮᱱᱟᱜ ᱛᱟᱯᱚᱨᱮ ᱡᱟᱦᱟᱸ ᱡᱚ ᱵᱤᱞᱤ ᱠᱚ ᱢᱮᱱᱟᱜᱼᱟ ᱚᱱᱟ ᱠᱚᱠᱚ ᱪᱟᱹᱥ-ᱟ ᱮᱱᱛᱮ ᱫᱚ ᱚᱱᱟ ᱠᱚᱫᱚ ᱪᱟᱹᱥ ᱨᱮᱱᱟᱜ ᱡᱟᱭᱜᱟ ᱵᱟᱹᱱᱩᱜ ᱟᱠᱟᱫ
ᱚ ᱟᱪᱷᱟ ᱟᱪᱷᱟ
ᱟᱪᱪᱷᱟ ᱜᱚᱢᱠᱮ ᱟᱹᱰᱤ ᱱᱟᱯᱟᱭ ᱞᱤᱧ ᱵᱩᱡᱷᱟᱹᱣ ᱠᱮᱜᱼᱟ ᱟᱹᱵᱤᱱ ᱥᱟᱶ ᱨᱚᱯᱚᱲ ᱠᱟᱛᱮᱜ ᱟᱨ ᱚᱠᱛᱚ ᱢᱟ ᱦᱩᱭ ᱮᱱᱟ ᱟᱪᱷᱟ ᱜᱚᱢᱠᱮ ᱛᱟᱦᱞᱮ ᱴᱷᱤᱠ ᱜᱮᱭᱟ ᱟᱨᱚ ᱯᱚᱨᱮ ᱟᱨᱚ ᱨᱚᱯᱚᱲ ᱦᱳᱭᱳᱜ ᱼᱟ